ᱦᱮᱞᱳ ᱦᱮᱸ ᱫᱟᱫᱟ ᱡᱚᱦᱟᱸᱨ ᱜᱮ᱾
ᱦᱮᱸ ᱡᱚᱦᱟᱸᱨ ᱜᱮ ᱡᱚᱦᱟᱸᱨ ᱜᱮ᱾ ᱟᱪᱪᱷᱟ ᱛᱚ ᱱᱤᱭᱟᱹ ᱜᱷᱟᱹᱲᱤᱡ ᱫᱚ ᱱᱟᱯᱟᱭ ᱵᱟᱲᱟᱭ ᱜᱮ ᱱᱟᱜ ᱠᱷᱟᱱ?
ᱦᱮᱸ ᱱᱟᱯᱟᱭ ᱵᱟᱲᱟ ᱜᱮ᱾
ᱟᱪᱪᱷᱟ ᱟᱪᱪᱷᱟ᱾ ᱛᱚ ᱪᱟᱥ ᱵᱟᱥ ᱛᱤᱱᱟᱹᱜ ᱴᱟ ᱞᱟᱦᱟᱣ ᱠᱟᱱᱟ ᱱᱟᱦᱟᱜ ᱟᱯᱮ ᱥᱮᱫ ᱫᱚ?
ᱦᱮᱸ ᱪᱟᱥᱵᱟᱥ ᱠᱚᱫᱚ ᱦᱟᱸᱜ ᱦᱚᱸᱜᱼᱚᱭᱼᱼ ᱟᱨ ᱵᱟᱨᱥᱤᱧ ᱯᱮ ᱢᱟ ᱦᱩᱭᱱᱟ ᱥᱮᱨᱢᱟ ᱡᱟᱲᱤ ᱠᱚ ᱱᱟᱯᱟᱭ ᱜᱮ ᱦᱩᱭᱱᱟ᱾ ᱟᱫᱚ ᱛᱚᱞᱟ ᱠᱚᱞᱮ ᱜᱤᱰᱤ ᱵᱟᱲᱟ ᱟᱠᱟᱫ ᱜᱮᱭᱟ ᱦᱟᱸᱜ ᱨᱚᱦᱚᱭ ᱠᱚᱫᱚ ᱟᱣᱨᱤ ᱞᱮ ᱮᱛᱚᱦᱚᱵᱟ᱾
ᱟᱪᱪᱷᱟ ᱟᱪᱪᱷᱟ ᱛᱚ ᱛᱚᱞᱟ ᱠᱚᱫᱚ ᱱᱟᱦᱟᱜ ᱱᱟᱹᱣᱤᱨᱤᱭᱟᱜᱼᱟ? ᱫᱟᱜ ᱵᱟᱝ ᱪᱷᱟᱲᱟ ᱛᱚ ᱦᱟᱜᱠᱷᱟᱱ ᱛᱚᱞᱟ, ᱚᱱᱟ ᱛᱚᱞᱟ ᱦᱚᱸ ᱵᱟᱝ ᱦᱟᱨᱟ ᱞᱮᱱᱠᱷᱟᱱ ᱛᱚ ᱨᱚᱦᱚᱭ ᱵᱟᱝ ᱜᱟᱱᱚᱜᱼᱟ᱾
ᱦᱮᱸ ᱦᱮᱸ ᱦᱮᱸ᱾
ᱛᱚᱞᱟ ᱠᱚᱫᱚ ᱦᱟᱲᱟᱣ ᱦᱟᱲᱟ ᱵᱟᱲᱟ ᱠᱟᱱ ᱜᱮᱭᱟ?
ᱦᱮᱸ ᱤᱱᱠᱟᱹ ᱯᱚᱴᱠᱚᱡ ᱜᱚᱫ ᱠᱟᱱᱟ ᱠᱟᱹᱴᱤᱡ ᱦᱟᱨᱟ ᱜᱚᱫ ᱠᱟᱱᱟ᱾ ᱛᱚ ᱨᱚᱦᱚᱭ ᱞᱮᱠᱟ ᱫᱚ ᱦᱟᱜ ᱟᱹᱣᱨᱤ ᱜᱟᱱ ᱥᱟᱹᱛᱟᱹᱜᱼᱟ᱾ ᱦᱮᱸ ᱟᱨ ᱟᱯᱮ ᱥᱮᱫ?
ᱟᱞᱮ ᱥᱮᱫ ᱫᱚ ᱱᱟᱦᱟᱱ ᱪᱟᱨᱟ ᱠᱚᱫᱚ ᱦᱩᱭ ᱠᱟᱱᱟ ᱱᱟᱦᱟᱜ ᱟᱨ ᱫᱟᱜ ᱜᱮ ᱵᱟᱹᱱᱩᱜ ᱠᱟᱫ ᱛᱮ ᱮᱭ ᱡᱚᱱᱱᱚ ᱨᱚᱦᱚᱭ ᱵᱟᱝᱼᱼ ᱞᱟᱜᱟᱣ ᱦᱩᱭ ᱠᱟᱱᱟ᱾
ᱦᱮᱸ ᱟᱨ ᱫᱟᱜ ᱵᱟᱝᱠᱷᱟᱱ ᱛᱚ ᱦᱟᱸᱜ ᱚᱱᱠᱟ ᱨᱚᱦᱚᱭ ᱫᱚᱼᱼ ᱥᱚᱢᱵᱷᱚᱵᱽ ᱵᱟᱝ ᱠᱟᱱᱟ ᱦᱮᱸ᱾
ᱟᱞᱮ ᱥᱮᱫ ᱫᱚ ᱱᱟᱠᱷᱟᱱ ᱫᱟᱜ ᱜᱮᱼᱼ ᱵᱟᱝ ᱞᱟᱜᱟᱣ ᱠᱟᱱᱟ ᱚᱱᱟᱜᱮ ᱛᱚᱱᱟ ᱫᱟᱜ ᱛᱟᱹᱜᱤ ᱨᱮᱜᱮ ᱠᱷᱟᱱ ᱥᱟᱱᱟᱢ ᱦᱚᱲ ᱜᱮ ᱛᱟᱹᱜᱤ ᱢᱮᱱᱟᱜ ᱠᱟᱫ ᱠᱚᱣᱟ ᱟᱞᱮ ᱥᱮᱫ ᱨᱮᱫᱚ᱾
ᱦᱮᱸ ᱦᱮᱸ ᱦᱮᱸ᱾ ᱫᱤᱭᱟ ᱜᱷᱟᱨᱚᱸᱡᱽ ᱠᱚᱨᱮ ᱡᱚᱛᱚ ᱜᱮᱯᱮ ᱱᱟᱯᱟᱭ ᱜᱮᱭᱟ?
ᱦᱩᱸ ᱜᱷᱟᱸᱨᱚᱡᱽ ᱠᱚᱨᱮ ᱥᱟᱱᱟᱢ ᱦᱚᱲ ᱜᱮ ᱱᱟᱯᱟᱭ ᱜᱮ, ᱛᱚ ᱟᱯᱮ ᱨᱮᱱ ᱜᱮ ᱚᱠᱟ ᱞᱮᱠᱟ ᱱᱟᱯᱟᱭ ᱜᱮ?
ᱦᱮᱸ ᱟᱞᱮ ᱦᱚᱸ ᱪᱟᱸᱫᱚ ᱵᱚᱸᱜᱟ ᱫᱟᱭᱟ ᱛᱮ ᱡᱚᱛᱚ ᱦᱚᱲ ᱜᱮ ᱱᱟᱯᱟᱭ ᱜᱮ ᱢᱮᱱᱟᱜ ᱞᱮᱭᱟ ᱦᱟᱜ᱾ ᱛᱚ ᱫᱚ ᱦᱮᱸᱼᱼ
ᱚᱦᱚᱢ ᱞᱟᱹᱭ ᱠᱮᱭᱟ ᱚᱠᱟ ᱥᱳᱢᱳᱭ ᱚᱠᱟ ᱞᱮᱠᱟ ᱥᱤᱪᱩᱭᱮᱥᱮᱱ᱾
ᱦᱮᱸ ᱚᱱᱟ ᱫᱚ ᱦᱟᱸᱜ ᱵᱟᱝᱵᱚᱱ ᱧᱮᱞ ᱫᱚᱦᱚ ᱠᱟᱜ-ᱟ᱾
ᱦᱳᱭ ᱦᱳᱭ ᱟᱨ ᱢᱟᱲᱟᱝ ᱟᱜ ᱫᱚ ᱵᱟᱵᱚᱱ ᱧᱮᱞ ᱠᱟᱜᱼᱟ᱾
ᱦᱮᱸ᱾
ᱟᱪᱪᱷᱟ, ᱛᱚ ᱦᱩᱞ ᱢᱟᱦᱟ ᱚᱠᱟᱞᱮᱠᱟ ᱦᱩᱭᱱᱟ ᱟᱯᱮ ᱥᱮᱫ?
ᱦᱮᱸ ᱟᱞᱮ ᱥᱮᱫ ᱮ ᱱᱟᱯᱟᱭ ᱜᱮ ᱦᱩᱭᱱᱟ ᱮ ᱛᱚ ᱦᱟᱸᱜᱼᱼ ᱤᱧ ᱫᱚ ᱦᱟᱸᱜ ᱥᱮᱪᱮᱫ ᱟᱥᱲᱟ ᱨᱮᱜᱮ ᱦᱩᱞ ᱢᱟᱦᱟ ᱠᱚᱫᱚᱧ ᱢᱟᱱᱟᱣ ᱠᱟᱜᱼᱟ, ᱟᱨ ᱟᱹᱛᱩ ᱫᱤᱥᱚᱢ ᱨᱮᱦᱚᱸ ᱚᱱᱠᱟ ᱱᱟᱯᱟᱭ ᱜᱮ᱾ ᱦᱩᱞ ᱢᱟᱦᱟ ᱠᱚᱫᱚ ᱢᱟᱱᱟᱣ ᱦᱩᱭᱩᱜ ᱜᱮᱭᱟ᱾ ᱟᱫᱚ ᱟᱯᱮ ᱥᱮᱫ ᱜᱮ ᱦᱟᱸᱜ ᱚᱠᱟ ᱞᱮᱠᱟ ᱯᱮ ᱢᱟᱱᱟᱣ ᱵᱟᱲᱟ ᱠᱮᱜᱼᱟ ᱞᱟᱹᱭ ᱞᱮᱠᱷᱟᱱᱮᱢ ᱱᱟᱯᱟᱭ ᱠᱚᱜᱼᱟ᱾
ᱟᱪᱪᱷᱟ ᱟᱪᱪᱷᱟ ᱟᱞᱮ ᱥᱮᱫ ᱫᱚ ᱱᱟᱠᱷᱟᱱ ᱟᱹᱰᱤ ᱡᱟᱠᱼᱼ ᱡᱚᱢᱚᱠ ᱨᱟᱹᱥᱠᱟᱹ ᱛᱮᱜᱮ ᱛᱟᱵ ᱠᱟᱱᱟ, ᱠᱳᱱᱚ ᱮᱴᱠᱮᱴᱚᱬᱮ ᱚᱱᱠᱟ ᱫᱚ ᱱᱟᱠᱷᱟᱱ ᱵᱟᱝ ᱦᱩᱭ ᱠᱟᱱᱟ᱾
ᱦᱮᱸ᱾
ᱟᱹᱰᱤ ᱱᱟᱭ ᱛᱮ ᱱᱟᱯᱟᱭ ᱛᱮᱜᱮ ᱯᱟᱨᱚᱢ ᱟᱠᱟᱱᱟ ᱛᱚ ᱟᱨᱼᱼ ᱫᱟᱜ ᱫᱚ ᱠᱟᱹᱴᱤᱡ ᱫᱟᱜ ᱫᱚᱭ ᱫᱟᱜ ᱵᱟᱲᱟ ᱠᱮᱫ ᱜᱮᱭᱟ ᱛᱟᱹᱣ ᱨᱮᱦᱚᱸᱼᱼ ᱡᱟᱦᱟᱸ ᱢᱤᱫᱴᱟᱝ ᱯᱳᱜᱨᱟᱢ ᱠᱚ ᱫᱚᱦᱚ ᱦᱩᱭ ᱞᱮᱱ ᱛᱟᱦᱮᱡᱟ, ᱟᱨ ᱢᱤᱫᱴᱟᱝ ᱚᱱᱟ ᱚᱱᱟ ᱵᱟᱠᱷᱨᱟ ᱛᱮᱜᱮᱼᱼ
ᱟᱪᱪᱷᱟ ᱟᱪᱪᱷᱟ᱾
ᱚᱱᱟ ᱠᱚᱫᱚ ᱱᱟᱦᱟᱜ ᱱᱟᱯᱟᱭ ᱛᱮᱜᱮ ᱯᱟᱨᱚᱢ ᱠᱟᱱᱟ ᱚᱝᱠᱟ ᱮᱴᱠᱮᱴᱚᱬᱮ ᱫᱚ ᱵᱟᱝ ᱦᱩᱭ ᱠᱟᱱᱟ᱾ ᱚᱱᱟ ᱯᱳᱜᱨᱟᱢ ᱠᱚ ᱪᱟᱵᱟ ᱵᱟᱲᱟ ᱠᱟᱛᱮ ᱜᱮ ᱠᱟᱹᱴᱤᱡᱼ ᱮ ᱫᱟᱜ ᱵᱟᱲᱟᱼᱼ ᱛᱟᱹᱭ ᱫᱟᱜ ᱫᱚᱭ ᱫᱟᱜ ᱠᱮᱫ ᱜᱮᱭᱟ ᱠᱷᱟᱱ ᱚᱱᱮ ᱛᱚ ᱚᱱᱟ ᱠᱷᱚᱱᱟᱜ ᱜᱮ ᱫᱟᱜ ᱮ ᱟᱨᱟᱢᱵᱚ ᱠᱟᱜᱼᱟ᱾
ᱦᱚᱸ᱾ ᱟᱞᱮ ᱥᱮᱫ ᱦᱚᱸ ᱱᱟᱦᱟᱜ ᱚᱱᱠᱟ ᱜᱮ ᱚᱱᱮ ᱡᱟᱦᱟᱸ ᱛᱤᱨᱤᱥᱮ ᱡᱩᱱᱼᱼ ᱟᱻ ᱚᱱᱟ ᱦᱤᱞᱚᱜ ᱠᱷᱚᱱᱟᱜ ᱜᱮ ᱦᱟᱸᱜ ᱠᱟᱹᱴᱤᱡ ᱠᱟᱹᱴᱤᱡ ᱥᱮᱨᱢᱟ ᱡᱟᱹᱲᱤ ᱫᱚ ᱚᱦᱚ ᱮᱦᱚᱵ ᱟᱠᱟᱱᱟ ᱟᱨ ᱦᱚᱞᱟ ᱢᱟᱦᱫᱷᱮᱨ ᱦᱚᱸᱭ ᱫᱟᱜᱮᱫ ᱛᱟᱦᱮᱸᱫ ᱟᱨ ᱛᱮᱦᱮᱧ ᱦᱚᱸ ᱠᱟᱹᱴᱤᱡ ᱮ ᱫᱟᱜ ᱵᱟᱲᱟ ᱠᱮᱜᱼᱟ᱾ ᱟ ᱛᱚ ᱱᱤᱛᱚᱜ ᱫᱚ ᱦᱟᱸᱜ ᱵᱟᱭ ᱫᱟᱜᱮᱜᱼᱟ᱾ ᱱᱤᱛᱚᱜ ᱫᱚᱭ ᱟᱥᱳᱲ ᱟᱠᱟᱫᱼᱟ᱾
ᱦᱮ ᱱᱤᱛᱚᱜ ᱱᱷᱟᱜ ᱟᱞᱮ ᱥᱮᱫ ᱫᱚ ᱵᱚᱱᱫᱚ, ᱵᱟᱠᱷᱟᱱ ᱫᱟᱜ ᱮᱫ ᱫᱚᱭ ᱥᱮ ᱛᱮᱦᱮᱧ ᱫᱚ ᱥᱟᱨᱟ ᱫᱤᱱᱟᱭ ᱱᱷᱟᱜ, ᱫᱟᱜ ᱮ ᱫᱟᱜ ᱮᱫᱟ, ᱫᱟᱜ ᱟᱠᱟᱫ-ᱟ ᱛᱮᱦᱮᱧ ᱫᱚ᱾
ᱟᱪᱪᱷᱟ ᱟᱪᱪᱷᱟ᱾
ᱥᱟᱨᱟ ᱫᱤᱱ ᱮ ᱫᱟᱜ ᱟᱠᱟᱫ-ᱟ᱾
ᱦᱮᱸ ᱛᱟᱦᱞᱮ ᱟᱯᱮ ᱫᱚ ᱱᱤᱭᱟᱹ ᱥᱤᱡᱤᱱ ᱫᱚ ᱦᱩᱲᱩ ᱜᱮ ᱛᱚᱯᱮ ᱪᱟᱥ ᱜᱮᱭᱟ ᱵᱟᱝ?
ᱦᱮᱸ ᱦᱮᱸ, ᱦᱩᱲᱩ ᱜᱮ, ᱟᱫᱚ ᱵᱟᱨ ᱫᱷᱟᱣ ᱜᱮ ᱦᱩᱲᱩ ᱞᱮ ᱨᱚᱦᱚᱭᱟ ᱱᱷᱟᱜ᱾
ᱟᱪᱪᱷᱟ ᱟᱪᱪᱷᱟ᱾
ᱫᱷᱚᱨᱚᱱ ᱫᱤᱱ ᱦᱚᱸ ᱦᱩᱲᱩᱞᱮ ᱨᱚᱦᱚᱭ ᱜᱮᱭᱟ ᱟᱨ ᱵᱚᱨᱥᱟ ᱨᱮᱦᱚᱸ ᱦᱩᱲᱩ ᱜᱮ ᱟᱨ ᱟᱵᱚᱣᱟᱜ ᱛᱚ ᱱᱚᱶᱟ ᱜᱮ ᱢᱟᱱᱮ ᱡᱟᱦᱟᱸ ᱛᱤᱱᱟᱹᱜ ᱟᱨᱡᱟᱣ ᱚᱱᱟ ᱜᱮᱛᱚᱜ ᱠᱷᱟᱱ ᱥᱮᱨᱢᱟ ᱯᱩᱨᱟᱹᱣ ᱡᱚᱢ ᱛᱟᱵᱚᱱ᱾
ᱦᱮᱸ ᱦᱮᱸ ᱮᱠᱟᱞ ᱮᱠᱟᱞ᱾
ᱦᱩᱸ᱾
ᱟᱨ ᱱᱤᱭᱟᱹ ᱵᱟᱨ ᱜᱮ ᱠᱷᱟᱱ ᱪᱤᱠᱟᱹᱭᱮᱜ ᱟᱭ ᱫᱟᱜ ᱜᱮ ᱛᱚ ᱵᱟᱝ ᱮ ᱫᱟᱜᱮᱜᱼᱟ᱾ ᱛᱚ ᱨᱚᱦᱚᱭ ᱜᱮ ᱪᱤᱠᱟᱹᱛᱮ ᱨᱚᱦᱚᱭ ᱦᱩᱭᱩᱜ-ᱟ? ᱠᱷᱟᱱ ᱪᱟᱥ ᱜᱮ ᱪᱤᱠᱟᱹᱛᱮ ᱠᱚᱨᱟᱣ ᱦᱩᱭᱩᱜᱼᱟ?
ᱦᱮᱸ᱾ ᱟᱞᱮ ᱮᱥᱮᱫ ᱦᱚᱸ ᱚᱱᱠᱟᱜ ᱜᱮ ᱡᱚᱛᱚ ᱠᱤᱪᱷᱩ ᱢᱟᱱᱮ ᱥᱮᱨᱢᱟ ᱡᱟᱹᱲᱤ ᱮ ᱵᱷᱚᱨᱥᱟ ᱨᱮᱜᱮ ᱦᱟᱸᱜ ᱢᱮᱱᱟᱜ ᱞᱮᱭᱟ᱾
ᱦᱩᱸ ᱦᱩᱸ᱾ ᱟᱯᱮ ᱥᱮᱫ ᱫᱚ ᱮᱱᱠᱷᱟᱱ ᱞᱟᱹᱭᱫᱟᱢ ᱩᱸ ᱪᱟᱨᱟ ᱠᱚ ᱱᱷᱟᱜ ᱟᱹᱣᱨᱤᱭᱟᱜ-ᱟ ᱮ ᱨᱟᱠᱟᱵ ᱠᱟᱱᱟ᱾ ᱛᱚ ᱚᱱᱠᱟ ᱠᱷᱟᱱ ᱰᱮᱨᱤᱜ ᱜᱮ ᱛᱟᱯᱮ ᱟᱞᱮ ᱥᱮᱫ ᱠᱚ ᱠᱷᱟᱱ᱾ ᱟᱹᱰᱤ ᱟᱹᱰᱤ ᱢᱟᱨᱟᱝ ᱢᱟᱨᱟᱝ ᱪᱟᱨᱟ ᱠᱚ ᱦᱟᱨᱟ ᱜᱚᱫᱚᱜ-ᱟ ᱠᱷᱟᱡ ᱩᱛᱷᱠᱩᱢ ᱚᱱᱛᱮ ᱫᱚ᱾
ᱟᱪᱪᱷᱟ ᱟᱪᱪᱷᱟ᱾ ᱢᱟᱱᱮ ᱨᱚᱦᱚᱭ ᱠᱚ ᱦᱩᱱᱟᱹᱝ ᱜᱟᱱ ᱜᱚᱫᱚᱜ-ᱟ ᱛᱟᱦᱞᱮ ᱟᱨ ᱠᱤᱪᱷᱩ ᱫᱤᱱ ᱮ ᱫᱟᱜ ᱞᱮᱠᱷᱟᱱ᱾
ᱦᱮᱸ ᱨᱚᱦᱚᱭ ᱠᱚᱫᱚ ᱜᱟᱱ ᱟᱠᱟᱱᱟ᱾
ᱚ ᱟᱪᱪᱷᱟ᱾ ᱦᱮᱸ, ᱫᱟᱜ ᱨᱮᱱᱟᱜ ᱚᱵᱷᱟᱵᱽ ᱠᱷᱟᱹᱛᱤᱨ ᱜᱮ ᱦᱟᱸᱜ ᱛᱟᱦᱞᱮ ᱨᱚᱦᱚᱭ ᱠᱚᱫᱚ ᱟᱹᱣᱨᱤᱯᱮ ᱮᱛᱚᱦᱚᱵᱟ?
ᱨᱚᱦᱚᱭ ᱠᱚᱫᱚ ᱟᱹᱣᱨᱤ ᱞᱮ ᱮᱦᱚᱵᱟ᱾ ᱛᱚ ᱟᱯᱮᱥᱮᱫ ᱚᱠᱟ ᱞᱮᱠᱟ ᱩᱸᱢᱻ ᱚᱱᱠᱟ ᱢᱤᱫ ᱫᱷᱟᱣ ᱠᱚ ᱨᱚᱦᱚᱭᱟ ᱥᱮ ᱵᱟᱨ ᱫᱷᱟᱣ ᱠᱚ ᱨᱚᱦᱚᱭ ᱜᱮᱭᱟ?
ᱦᱮᱸ ᱟᱞᱮᱥᱮᱫ ᱫᱚ ᱚᱱᱠᱟ ᱫᱟᱜ ᱨᱮᱱᱟᱜ ᱠᱟᱹᱴᱤᱡ ᱟᱱᱟᱴ ᱦᱩᱭᱩᱜ ᱜᱮᱭᱟ᱾ ᱛᱟᱦᱞᱮ ᱟ ᱵᱟᱨ ᱫᱷᱟᱣ ᱫᱚ ᱠᱷᱩᱵᱽ ᱠᱚᱢ ᱦᱚᱲ ᱜᱮᱠᱚ ᱪᱟᱥᱟ ᱡᱟᱦᱟᱸᱭ ᱵᱟᱹᱫᱽ ᱠᱚᱨᱮ ᱚᱱᱟ ᱠᱷᱮᱛ ᱠᱚᱨᱮ ᱥᱟᱢᱟᱨᱥᱟᱞ ᱠᱚ ᱛᱟᱠᱚᱣᱟ ᱡᱟᱦᱟᱸ ᱫᱚ ᱫᱟᱜ ᱨᱮᱱᱟᱜ ᱮᱠᱴᱷᱩ ᱥᱩᱵᱤᱫᱷᱟ ᱢᱮᱱᱟᱜ ᱛᱟᱠᱚᱣᱟ᱾ ᱛᱟᱦᱞᱮ ᱩᱱᱠᱩ ᱜᱮ ᱚᱱᱟ ᱥᱤᱛᱩᱝ ᱫᱤᱱ ᱫᱚᱠᱚ ᱪᱟᱥ ᱜᱮᱭᱟ ᱵᱟᱠᱷᱟᱱ ᱫᱚ ᱟᱞᱮᱥᱮᱫ ᱫᱚ ᱚᱱᱠᱟ ᱵᱟᱨ ᱫᱷᱟᱣ ᱫᱚ ᱦᱟᱸᱜ ᱪᱟᱥ ᱩᱱᱟᱹᱜ ᱵᱟᱝ ᱦᱩᱭᱩᱜ ᱜᱮᱭᱟ᱾
ᱟᱪᱪᱷᱟ᱾ ᱟᱞᱮ ᱥᱮᱫ ᱦᱚᱸ ᱚᱱᱠᱟᱜᱮ ᱮᱠᱷᱟᱱ ᱟ ᱠᱮᱱᱮᱞ ᱠᱚᱦᱚᱸ ᱵᱟᱹᱱᱩᱜ ᱟᱠᱟᱫᱼᱟ ᱚᱱᱠᱟ ᱡᱟᱦᱟᱸ ᱯᱩᱠᱷᱨᱤ ᱨᱮᱱᱟᱜ ᱫᱟᱜ ᱫᱟᱜ ᱟᱥᱟ ᱛᱮᱜᱮ᱾
ᱦᱚᱸ᱾
ᱮᱴᱟᱜ ᱠᱚ ᱡᱟᱭᱜᱟ ᱠᱚᱨᱮ ᱫᱚ ᱚᱱᱠᱟᱱ ᱡᱟᱭᱜᱟ ᱠᱚᱨᱮ ᱫᱚ ᱥᱚᱵᱽᱡᱤ ᱠᱚ ᱨᱚᱦᱚᱭ ᱵᱟᱲᱟᱭ ᱦᱩᱭᱩᱜ ᱜᱮᱭᱟ, ᱥᱚᱵᱽᱡᱤ ᱠᱚ᱾
ᱦᱩᱸ᱾
ᱟᱨ ᱟᱯᱮ ᱥᱮᱫ ᱫᱚ ᱚᱱᱠᱟ ᱥᱚᱵᱽᱡᱤ ᱠᱚ ᱨᱚᱦᱚᱭ ᱵᱟᱲᱟᱭ ᱜᱮᱭᱟ ᱠᱚ ᱥᱮ ᱵᱟᱝ?
ᱦᱮᱸ, ᱥᱚᱵᱽᱡᱤ ᱠᱚ ᱪᱟᱥ ᱦᱩᱭᱩᱜ ᱜᱮᱭᱟ ᱟᱨ ᱱᱮᱛᱟᱨ ᱫᱚ ᱟᱞᱮ ᱥᱮᱫ ᱫᱚ ᱦᱟᱸᱜ ᱚᱱᱟ ᱡᱚᱱᱰᱨᱟ ᱠᱚ ᱦᱚᱭ ᱛᱚ ᱵᱤᱱ ᱟᱸᱡᱚᱢ ᱟᱠᱟᱫ ᱜᱮᱭᱟ᱾ ᱚᱱᱟ ᱡᱚᱱᱰᱨᱟ ᱠᱚᱞᱮ ᱪᱟᱥ ᱜᱮᱭᱟ᱾
ᱟᱪᱪᱷᱟ᱾
ᱦᱮᱸ,
ᱡᱚᱸᱰᱨᱟ ᱫᱚ ᱦᱩᱭ ᱫᱚ ᱦᱩᱭ ᱵᱟᱲᱟᱣᱜ ᱜᱮᱭᱟ᱾ ᱚᱱᱠᱟ ᱨᱚᱦᱚᱭ ᱵᱟᱲᱟᱭ ᱜᱮᱭᱟ ᱠᱚ ᱵᱟᱲᱜᱤ ᱠᱚᱨᱮ ᱡᱟᱦᱟᱸᱭ ᱠᱚᱣᱟᱜ ᱚᱱᱠᱟ ᱡᱟᱭᱜᱟ ᱠᱚ ᱢᱮᱱᱟᱜ ᱠᱟᱜ-ᱟ᱾ ᱠᱟᱹᱴᱤᱡ ᱯᱷᱟᱠᱟ ᱧᱚᱜ ᱡᱟᱜᱟ ᱠᱚ ᱡᱟᱦᱟᱸ ᱠᱚᱨᱮ ᱪᱟᱥ ᱵᱟᱝᱠᱚ ᱪᱟᱥ ᱜᱮᱭᱟ, ᱢᱟᱱᱮ ᱥᱟᱨᱟ ᱵᱚᱪᱷᱚᱨ ᱵᱟᱠᱚ ᱪᱟᱥ ᱜᱮᱭᱟ, ᱚᱱᱟ ᱠᱚᱨᱮ ᱫᱚ ᱱᱚᱝᱠᱟ ᱱᱤᱛᱚᱜ ᱴᱩᱠ-ᱴᱟᱠ ᱥᱚᱵᱡᱤ ᱠᱚᱠᱚ ᱨᱚᱦᱚᱭ ᱟᱠᱟᱫ ᱜᱮᱭᱟ᱾ ᱚᱲᱟᱜ ᱡᱚᱢ ᱪᱟᱞᱟᱣ ᱞᱮᱠᱟ ᱡᱟᱦᱟᱸ ᱜᱮ᱾
ᱦᱮᱸ ᱦᱮᱸ᱾
ᱦᱮᱸ᱾ ᱚᱱᱟ ᱨᱮᱦᱚᱸ ᱡᱟᱜᱮ ᱠᱟᱹᱴᱤᱡ ᱢᱟᱱᱮᱼᱼ ᱠᱷᱚᱨᱪᱟ ᱯᱚᱭᱥᱟ ᱠᱚ ᱠᱟᱹᱣᱰᱤ ᱠᱚ ᱠᱷᱚᱨᱪᱟ ᱠᱷᱚᱱᱟᱜ ᱫᱚ ᱠᱟᱹᱴᱤᱡ ᱠᱚᱢᱚᱜᱼᱟ, ᱤᱱᱟᱹ ᱨᱮᱦᱚᱸ᱾
ᱦᱮᱸ᱾
ᱟᱨ ᱟᱸᱡᱚᱢ ᱵᱟᱲᱟᱭᱮᱜ ᱟᱹᱧ ᱯᱟᱴ ᱠᱚᱠᱚ ᱨᱚᱦ ᱵᱟᱲᱟᱭ ᱜᱮᱭᱟ ᱛᱚ ᱟᱯᱮ ᱥᱮᱫ ᱯᱟᱴ ᱠᱚ ᱠᱚ ᱨᱚᱦᱚᱭ ᱵᱟᱲᱟᱭ ᱜᱮᱭᱟ ᱥᱮ ᱵᱟᱝ ᱱᱟᱜ?
ᱦᱮᱸ ᱟᱞᱮ ᱥᱮᱫ ᱯᱟᱴ ᱪᱟᱥ ᱦᱩᱭᱩᱜ ᱜᱮᱭᱟ᱾
ᱟᱪᱪᱷᱟ ᱟᱪᱪᱷᱟ᱾
ᱦᱚᱸ᱾
ᱟᱞᱮ ᱥᱮᱫ ᱫᱚ ᱱᱟᱠᱷᱟᱱ ᱯᱟᱴ ᱪᱟᱥ ᱫᱚ ᱱᱟᱦᱟᱜ ᱵᱟᱝ ᱦᱩᱭᱩᱜᱼᱟ᱾
ᱚ ᱟᱪᱪᱷᱟ᱾
ᱯᱟᱴ ᱫᱚ ᱢᱮᱱᱟ ᱠᱚ ᱪᱮᱫᱠᱟ ᱚᱱᱟ ᱫᱚ ᱢᱟᱱᱮ ᱪᱮᱫᱠᱟ ᱠᱟᱛᱮ ᱠᱚ ᱟᱠᱷᱨᱤᱧᱟ ᱚᱱᱟ ᱫᱚ ᱯᱟᱴ ᱫᱚ?
ᱯᱟᱴ ᱫᱚ ᱢᱟᱱᱮ ᱚᱱᱟ ᱯᱟᱴ ᱡᱚᱠᱷᱚᱱ ᱦᱩᱭᱩᱜᱼᱟ ᱚᱱᱟ ᱦᱩᱭ ᱯᱚᱨᱮ ᱚᱱᱟ ᱯᱟᱴ ᱨᱮᱱᱟᱜ ᱢᱤᱫᱴᱟᱝ ᱡᱟᱝ ᱧᱟᱢᱚᱜᱼᱟ, ᱚᱱᱟ ᱵᱟᱦᱟ ᱠᱟᱛᱮ ᱛᱮ ᱢᱤᱫᱴᱟᱹᱝ ᱡᱟᱝ ᱦᱳᱭᱳᱜᱼᱟ, ᱚᱱᱟ ᱡᱟᱝ ᱦᱚᱸᱠᱚ ᱟᱠᱷᱨᱤᱧ ᱜᱮᱭᱟ ᱟᱨ ᱥᱟᱶᱛᱮ ᱯᱟᱴ ᱚᱱᱟ ᱤᱨ ᱟᱞᱮ ᱯᱳᱭᱞᱳ ᱤᱨ ᱠᱟᱛᱮ ᱚᱱᱟ ᱵᱟᱵᱮᱨ ᱩᱰᱩᱠᱚᱜᱼᱟ ᱚᱸᱰᱮ ᱠᱷᱚᱱᱟᱜ, ᱚᱱᱟ ᱵᱟᱵᱮᱨ ᱦᱚᱸᱠᱚ ᱟᱹᱠᱷᱨᱤᱧ ᱜᱮᱭᱟ᱾
ᱟᱪᱪᱷᱟ ᱟᱪᱪᱷᱟ᱾
ᱦᱮᱸ᱾
ᱢᱟᱱᱮ ᱵᱟᱵᱮᱨ ᱛᱮᱭᱟᱨᱟ ᱠᱚ ᱚᱱᱟ ᱠᱷᱚᱱᱟᱜ ᱛᱟᱭᱛᱚ?
ᱦᱮᱸ ᱦᱮᱸ ᱚᱸᱰᱮ ᱠᱷᱚᱱᱟᱜ ᱵᱟᱵᱮᱨ ᱠᱚ ᱛᱮᱭᱟᱨᱟ ᱟᱨ ᱚᱱᱟ ᱜᱮ ᱠᱚ ᱟᱠᱷᱨᱤᱧᱟ᱾
ᱟᱪᱪᱷᱟ ᱚᱱᱟ ᱢᱤᱫᱴᱮᱝ ᱥᱟᱞᱟᱜ ᱨᱚᱯᱚᱲ ᱦᱩᱭᱩᱜ ᱠᱟᱱ ᱛᱟᱦᱮᱱᱟ ᱩᱱᱤ ᱢᱮᱱᱫᱟᱭ ᱛᱚ ᱪᱮᱠᱠᱟ ᱮᱠ ᱠᱩᱭᱤᱱᱴᱚᱞ ᱥᱮ ᱪᱮᱠᱟ ᱚᱱᱠᱟ ᱠᱤᱡᱤ ᱠᱤᱡᱤ ᱦᱤᱥᱟᱹᱵ ᱠᱚ ᱟᱠᱠᱷᱨᱤᱧᱟᱠᱚ ᱦᱟᱜ ᱠᱷᱟᱱ᱾
ᱦᱮᱸ ᱦᱮᱸ ᱠᱤᱡᱤ ᱦᱤᱥᱟᱹᱵ ᱜᱮ᱾
ᱟᱪᱪᱷᱟ᱾
ᱦᱮᱸ ᱛᱟᱦᱚᱞᱮ ᱟᱯᱮ ᱥᱮᱱ ᱚᱱᱟ ᱵᱟᱪᱠᱚᱢ ᱠᱚᱫᱚ ᱪᱟᱥ ᱦᱩᱭᱩᱜ ᱜᱮᱭᱟ ᱛᱚ?
ᱵᱟᱝ ᱵᱟᱝ ᱵᱟᱪᱠᱚᱢ ᱠᱚᱫᱚ ᱟᱹᱰᱤ ᱢᱟᱱᱮ ᱠᱷᱩᱵᱤ ᱠᱚᱢ ᱡᱟᱦᱟᱸ ᱠᱚᱨᱮ ᱚᱱᱠᱟ ᱵᱤᱨ ᱠᱚᱨᱮ ᱡᱟᱱᱟᱢ ᱵᱟᱲᱟᱜ ᱜᱮᱭᱟ᱾
ᱚ ᱟᱪᱪᱷᱟ ᱦᱮᱸ ᱦᱮᱸ ᱟᱞᱮ ᱥᱮᱫ ᱫᱚ ᱡᱮᱢᱚᱱ ᱵᱟᱪᱠᱚᱢ ᱵᱟᱠᱷᱨᱟ ᱦᱚᱸ ᱢᱤ ᱢᱤᱫᱴᱮᱱ ᱰᱟᱹᱦᱤ ᱢᱮᱱᱟᱜᱼᱟ, ᱚᱱᱟ ᱠᱚᱨᱮ ᱫᱚ ᱵᱟᱪᱠᱚᱢ ᱜᱮᱞᱮ ᱪᱟᱥᱟ᱾ ᱟᱱᱮ ᱪᱟᱥ ᱵᱚᱞᱛᱮ ᱫᱚ ᱚᱱᱟ ᱫᱚ ᱢᱤᱫ ᱫᱷᱟᱣ ᱦᱩᱭ ᱞᱮᱱᱠᱷᱟᱱ ᱜᱮ ᱟᱫᱚᱼᱼ ᱢᱟᱱᱮ ᱤᱨᱟᱢ ᱟᱵᱟᱨ ᱢᱟᱱᱮ ᱵᱟᱪᱠᱚᱢ ᱡᱚᱠᱷᱚᱱᱮᱢ ᱤᱨᱟ ᱚᱱᱟ ᱯᱚᱨᱮ ᱟᱵᱟᱨ ᱟᱡ ᱛᱮᱜᱮ ᱥᱟᱜᱮᱱᱚᱜᱼᱟ᱾ ᱚᱱᱮ ᱚᱱᱠᱟ ᱢᱟᱱᱮ ᱚᱱᱟ ᱫᱚ ᱵᱟᱝ ᱦᱟᱹᱯᱤᱫᱚᱜ ᱞᱟᱹᱜᱤᱫ᱾
ᱟᱪᱪᱷᱟ ᱚᱱᱟ ᱫᱚ ᱢᱟᱱᱮ ᱢᱤᱫ ᱫᱷᱟᱣ ᱢᱤᱫ ᱫᱷᱟᱣ ᱡᱟᱦᱟᱸ ᱞᱮᱠᱟᱛᱮ ᱡᱟᱱᱟᱢ ᱠᱟᱜ ᱟᱨᱠᱤ᱾
ᱦᱮᱸ ᱡᱟᱱᱟᱢ ᱞᱮᱱᱠᱷᱟᱱ ᱜᱮ ᱟᱫᱚ ᱦᱚᱭᱛᱚ ᱵᱟᱹᱭ ᱵᱟᱹᱭ ᱛᱮ ᱦᱟᱹᱯᱤᱫ ᱫᱟᱲᱮᱭᱟᱜᱼᱟ, ᱡᱮᱦᱮᱛᱩ ᱚᱱᱟ ᱚᱱᱟ ᱡᱟᱦᱟᱸ ᱰᱟᱺᱦᱤ ᱠᱚ ᱡᱩᱫᱤ ᱫᱚᱢᱮ ᱞᱟᱴᱟᱜᱼᱟ, ᱛᱟᱦᱞᱮ ᱩᱱ ᱚᱠᱛᱚ ᱫᱚ ᱚᱱᱟ ᱫᱟᱨᱮ ᱠᱚ ᱵᱟᱝ ᱩᱰᱩᱠᱚᱜᱼᱟ᱾ᱵᱟᱪ ᱠᱚᱢ ᱠᱚ ᱵᱟᱝ ᱩᱰᱩᱠᱚᱜᱼᱟ ᱛᱟᱦᱚᱞᱮ ᱩᱱ ᱥᱚᱢᱚᱭ ᱫᱚ ᱢᱟᱱᱮ ᱦᱟᱹᱯᱤᱫ ᱞᱮᱠᱟ ᱵᱩᱡᱷᱟᱹᱜᱼᱟ, ᱚᱱᱮ ᱚᱱᱠᱟ ᱛᱟᱦᱚᱞᱮ ᱚᱱᱟ ᱵᱟᱪ ᱠᱚᱢ ᱡᱟᱦᱟᱸ ᱞᱮᱠᱟ ᱟᱞᱮ ᱫᱚ ᱦᱟᱸᱜ ᱚᱱᱟ ᱦᱚᱸ ᱠᱤᱡᱤ ᱦᱤᱥᱟᱹᱵ ᱛᱮᱞᱮ ᱟᱹᱠᱷᱨᱤᱧᱟ ᱚᱱᱠᱟᱜᱮ ᱯᱟᱴ ᱦᱚᱸᱞᱮ ᱟᱹᱠᱷᱨᱤᱧᱟ᱾
ᱟᱪᱪᱷᱟ᱾
ᱦᱮᱸ᱾
ᱛᱚ ᱵᱟᱪᱠᱚᱢ ᱦᱚᱸ ᱚᱱᱟ ᱦᱚᱸ ᱢᱟᱱᱮ ᱠᱤᱡᱤ ᱦᱤᱥᱟᱹᱵ ᱛᱮᱜᱮ ᱠᱚ ᱟᱠᱷᱨᱤᱧᱟ ᱵᱟᱝ?
ᱠᱤᱡᱤ ᱦᱤᱥᱟᱹᱵ ᱛᱮᱜᱮ ᱦᱮᱸ᱾
ᱟᱪᱪᱷᱟ ᱚᱱᱟ ᱦᱚᱸᱼᱼ
ᱦᱮᱸ ᱟᱨ ᱚᱱᱟ ᱦᱚᱸ ᱚᱱᱟ ᱵᱟᱨᱼᱼ ᱛᱮ ᱢᱤᱫᱴᱮᱱ ᱫᱚ ᱩᱧ ᱠᱟᱛᱮ ᱞᱮ ᱟᱠᱷᱨᱤᱧᱟ ᱟᱨ ᱢᱤᱫᱴᱟᱝ ᱫᱚ ᱚᱱᱠᱟ ᱢᱟᱱᱮ ᱤᱨ ᱟᱹᱜᱩ ᱠᱟᱜᱼᱟ ᱞᱮ ᱟᱨ ᱠᱚᱴᱟ ᱥᱟᱯᱷᱟ ᱠᱟᱛᱮᱫ ᱞᱮ ᱫᱚᱦᱚ ᱠᱟᱜᱼᱟ ᱚᱱᱠᱟᱼᱼ ᱚᱱᱟ ᱫᱚ ᱵᱤᱱ ᱩᱧ ᱛᱮᱜᱮ ᱦᱟᱸᱜ ᱟᱠᱷᱨᱤᱧ ᱚᱱᱠᱟ ᱦᱚᱸᱟᱠ ᱟᱠᱷᱨᱤᱧ ᱜᱮᱭᱟ ᱞᱮ᱾
ᱟᱪᱪᱷᱟ ᱡᱟᱦᱟᱸᱱᱟᱜ ᱩᱧ ᱞᱟᱹᱭᱮᱫ ᱫᱚ ᱚᱱᱟᱫᱚ ᱮᱠᱪᱩᱭᱮᱞᱤ ᱚᱱᱟ ᱫᱚ ᱫᱟᱢ ᱰᱷᱹᱮᱨ ᱜᱮᱭᱟ ᱠᱟᱱᱟ ᱵᱟᱝ?
ᱦᱮᱸ ᱦᱮᱸ ᱢᱟᱱᱮ ᱵᱟᱱᱟᱨ ᱨᱮᱱᱟᱜ ᱜᱮ ᱟᱞᱟᱫᱟ ᱟᱞᱟᱫᱟ ᱫᱟᱢ ᱢᱟᱱᱮ ᱡᱟᱦᱟᱸ ᱫᱚ ᱩᱧ ᱠᱟᱛᱮᱢ ᱟᱠᱷᱨᱤᱧᱟ ᱚᱱᱟ ᱫᱚ, ᱡᱮᱦᱮᱛᱩ ᱠᱟᱹᱴᱤᱡ ᱱᱤᱡᱮ ᱦᱚᱸ ᱯᱚᱨᱤᱥᱨᱚᱢ ᱦᱮᱸ ᱥᱮ ᱛᱟᱦᱚᱞᱮ ᱫᱟᱢ ᱫᱚ ᱠᱟᱹᱴᱤᱡ ᱵᱟᱹᱲᱛᱤ ᱜᱮ ᱞᱟᱜᱟᱜᱼᱟ ᱦᱮᱸ᱾
ᱟᱫᱚ ᱰᱷᱮᱨ ᱫᱟᱢ ᱦᱮᱸᱵᱟᱝ? ᱯᱚᱧᱪᱟᱥ ᱡᱟᱦᱟᱸ ᱚᱱᱟ ᱩᱧ ᱠᱟᱛᱮᱫ ᱯᱮ ᱟᱠᱷᱨᱤᱧᱮᱫ ᱫᱚ ᱚᱱᱟ ᱫᱚ ᱪᱮᱫ ᱞᱮᱠᱟ ᱚᱱᱟ ᱫᱚ ᱢᱟᱯ ᱠᱟᱛᱮᱜ ᱠᱚ ᱦᱟᱛᱟᱣᱟ ᱥᱮ ᱚᱡᱩᱱ ᱠᱟᱛᱮᱜ ᱜᱮ?
ᱵᱟᱝ ᱵᱟᱝ ᱢᱟᱯ ᱠᱟᱛᱮᱫ ᱫᱚ ᱵᱟᱝ ᱢᱟᱱᱮ ᱡᱟᱦᱟᱸᱛᱤᱱᱟᱹᱜ ᱜᱮ ᱦᱩᱭᱩᱜ ᱢᱟᱱᱮ ᱡᱟᱦᱟᱸᱛᱤᱱᱟᱹᱜ ᱰᱷᱮᱨ ᱜᱮᱢ ᱩᱧ ᱠᱮᱫ ᱡᱩᱫᱤ ᱢᱤᱫ ᱠᱮᱡᱤ ᱦᱩᱭᱩᱜᱼᱟ ᱤᱱᱟᱹ ᱠᱷᱟᱱᱜ ᱚᱱᱟ ᱫᱚ
ᱚ ᱟᱪᱪᱷᱟ ᱚᱱᱟᱫᱚ ᱚᱡᱩ ᱚᱡᱩᱱ ᱛᱮᱜᱮ ᱱᱟᱦᱟᱸᱜ, ᱟᱪᱪᱷᱟ ᱟᱪᱪᱷᱟ ᱦᱮᱸ ᱤᱱᱟ ᱨᱮᱦᱚᱸ ᱴᱷᱤᱠᱮᱱ ᱜᱮᱭᱟ ᱟᱞᱮ ᱥᱮᱫ ᱫᱚ ᱱᱟᱜ ᱠᱷᱟᱱ ᱚᱱᱟ ᱠᱚᱫᱚ ᱵᱟᱹᱱᱩᱜ ᱠᱟᱜ-ᱟ ᱛᱚ ᱠᱷᱟᱱ
ᱦᱮᱸ ᱟᱫᱚ ᱟᱹᱰᱤ ᱟᱢᱫᱟ ᱴᱚᱴᱷᱟ ᱠᱚᱨᱮᱜᱮ ᱚᱱᱠᱟ ᱧᱮᱞᱚᱜ ᱠᱟᱱᱟ ᱵᱟᱹᱭ ᱵᱟᱹᱭᱛᱮ ᱚᱱᱟ ᱠᱚᱫᱚ ᱦᱟᱹᱯᱤᱫ ᱤᱫᱤᱜ ᱠᱟᱱᱟ
ᱦᱩᱸ ᱦᱩᱸ ᱦᱩᱸ,
ᱦᱮᱸ
ᱯᱟᱹᱦᱤᱞ ᱦᱟᱲᱟᱢ ᱵᱟ ᱠᱚᱠᱚ ᱞᱟᱹᱭ ᱛᱟᱦᱮᱸᱜᱼᱟ ᱡᱮ ᱵᱟᱝᱢᱟ ᱫᱚᱢᱮ ᱵᱟᱪᱠᱚᱢ ᱞᱟᱴᱟ ᱛᱟᱦᱮᱸ ᱠᱟᱱᱟ ᱟᱵᱚ ᱥᱮᱫ ᱫᱚ ᱛᱚ ᱱᱮᱛᱟᱨ ᱫᱚ ᱵᱟᱹᱱᱩᱜ ᱠᱟᱜ-ᱟ ᱚᱱᱠᱟ ᱫᱚ,
ᱦᱮᱸ ᱟᱫᱚ ᱚᱱᱟ ᱫᱚ ᱢᱤᱫ ᱫᱷᱟᱣ ᱦᱟᱹᱯᱤᱫ ᱞᱮᱱᱠᱷᱟᱱ ᱫᱚᱩᱥᱨᱟᱹ ᱡᱩᱫᱤᱢ ᱪᱟᱥᱟ ᱛᱟᱦᱚᱞᱮ ᱪᱟᱥ ᱦᱩᱭᱩᱜ ᱜᱮᱭᱟ ᱟᱫᱚ ᱱᱮᱛᱟᱨ ᱫᱚ ᱦᱟᱸᱜ ᱚᱱᱟ ᱠᱚ ᱤᱫᱤ ᱠᱟᱛᱮᱫ ᱫᱚ ᱩᱱᱟᱹᱜ ᱵᱟᱠᱚ ᱪᱟᱥ ᱵᱟᱥᱮᱜᱼᱟ
ᱦᱩᱸ ᱦᱩᱸ ᱱᱮᱛᱟᱨ ᱫᱚ ᱥᱚᱵᱡᱤ ᱠᱚᱜᱮ ᱚᱱᱠᱟ ᱠᱚ ᱨᱚᱦᱚᱭ ᱵᱟᱲᱟᱭᱮᱜᱼᱟ, ᱦᱩᱸ
ᱛᱟᱦᱚᱞᱮ ᱟᱯᱮᱥᱮᱫ ᱫᱚ ᱚᱱᱟ ᱦᱮᱸ ᱞᱟᱹᱭᱵᱤᱱ ᱟᱨ ᱞᱟᱹᱭ ᱫᱤᱧ ᱡᱮ ᱟᱯᱮ ᱥᱮᱫ ᱫᱚ ᱚᱱᱟ ᱢᱟᱱᱮ ᱚᱱᱠᱟ ᱡᱮᱢᱚᱱ ᱟᱞᱮ ᱥᱮᱫ ᱫᱚ ᱵᱟᱲᱮ ᱫᱟᱨᱮ ᱦᱮᱸᱥᱟᱜ ᱫᱟᱨᱮ ᱢᱟᱱᱮ ᱢᱟᱨᱟᱝ ᱢᱟᱨᱟᱝ ᱡᱟᱦᱟᱸ ᱫᱟᱨᱮ ᱛᱤᱨᱤᱞ ᱫᱟᱨᱮ ᱚᱱᱮ ᱚᱱᱠᱟᱱᱟᱜ ᱫᱟᱨᱮ ᱠᱚ ᱮᱠᱷᱚᱱᱚ ᱢᱟᱱᱮ ᱧᱮᱞᱚᱜ ᱠᱟᱱ ᱜᱮᱭᱟ ᱠᱤᱱᱛᱩ ᱢᱤᱫ ᱢᱤᱫ ᱴᱟᱝ ᱴᱚᱴᱷᱟ ᱨᱮ, ᱟᱨ ᱢᱟᱱᱮ ᱦᱚᱸᱜᱼᱚ ᱱᱚᱝᱠᱟ ᱨᱚᱯᱚᱲ ᱛᱩᱞᱩᱡ ᱜᱮ ᱵᱟᱲᱟᱭ ᱧᱟᱢᱚᱜ ᱠᱟᱱᱟ ᱡᱮ ᱩᱱᱠᱩ ᱥᱮᱫ ᱫᱚ ᱦᱳᱭᱛᱚ ᱵᱟᱹᱱᱩᱜᱼᱟ ᱛᱟᱦᱚᱞᱮ ᱟᱯᱮ ᱥᱮᱫ ᱫᱚ ᱚᱱᱟ ᱠᱚ ᱫᱟᱨᱮ ᱢᱮᱱᱟᱜ-ᱟ ᱥᱮ ᱵᱟᱝ?
ᱩᱸ ᱟᱭᱢᱟ ᱰᱷᱮᱨ ᱜᱮ ᱢᱮᱱᱟᱜ ᱠᱟᱜ-ᱟ ᱚᱱᱠᱟ ᱫᱚ ᱡᱚᱵ ᱚᱱᱟ ᱚᱱᱟ ᱪᱮᱫ ᱪᱮᱫ ᱵᱟᱲᱮ ᱫᱟᱨᱮ ᱟᱨ ᱪᱮᱫ ᱫᱟᱨᱮ ᱦᱮᱸᱥᱟᱜ ᱫᱟᱨᱮ ᱦᱸᱥᱟᱜ ᱫᱟᱨᱮ ᱠᱚᱸ ᱦᱚᱸ ᱢᱮᱱᱟᱜ ᱠᱟᱜ ᱜᱮᱭᱟ ᱚᱱᱟᱠᱚ ᱟᱨ ᱛᱤᱨᱤᱞ ᱫᱟᱨᱮ ᱢᱮᱱᱟᱜ ᱜᱮᱭᱟ ᱡᱚ ᱵᱤᱞᱤ ᱫᱟᱨᱮ ᱠᱚᱫᱚ ᱟᱭᱢᱟ ᱰᱷᱮᱨ ᱜᱮ ᱢᱮᱱᱟᱜᱼᱟ ᱚᱱᱠᱟᱱᱟᱜ ᱟᱫᱚ ᱥᱟᱱᱟᱢ ᱞᱮᱠᱟᱱᱟᱜ ᱡᱚ ᱵᱤᱞᱤ ᱜᱮ, ᱡᱟᱦᱟᱸ ᱵᱤᱨ ᱠᱚᱨᱮ ᱡᱚᱜ ᱜᱮᱭᱟ ᱚᱱᱟ ᱛᱟᱨᱚᱵ ᱵᱤᱞᱤ ᱵᱷᱩᱸᱰᱨᱩ ᱵᱤᱞᱤ ᱢᱮᱞᱮᱫ ᱵᱤᱞᱤ ᱚᱱᱟ ᱠᱚᱫᱚ ᱥᱟᱱᱟᱢᱟᱜ ᱜᱮ ᱧᱟᱢᱚᱜᱼᱟ
ᱚ ᱟᱪᱪᱷᱟ ᱟᱪᱪᱷᱟ
ᱦᱩᱸ ᱟᱫᱚ ᱟᱯᱮ ᱥᱮᱫ ᱜᱮ ᱧᱟᱢᱚᱜ ᱜᱮᱭᱟ ᱥᱮ ᱵᱟᱝ ᱚᱱᱟ ᱢᱤᱞᱮᱫ ᱠᱚ ᱛᱟᱨᱚᱵ ᱠᱚ?
ᱦᱮᱸ ᱡᱷᱚᱛᱚ ᱠᱤᱪᱷᱩ ᱜᱮ ᱧᱟᱢᱚᱜᱼᱟ ᱡᱟᱦᱟᱸ ᱠᱚ ᱟᱢᱮᱢ ᱞᱟᱹᱭ ᱠᱮᱜᱼᱟ ᱟᱨ ᱡᱷᱚ ᱛᱚ ᱞᱮᱠᱟᱱᱟᱜ ᱡᱚ ᱵᱤᱞᱤ ᱠᱚᱦᱩᱧ ᱡᱚᱢ ᱠᱟᱜ ᱜᱮᱭᱟ ᱤᱧᱦᱚᱸ,
ᱟᱪᱪᱷᱟ ᱟᱪᱪᱷᱟ
ᱦᱩᱸ
ᱟᱨᱚ ᱟᱭᱢᱟ ᱜᱮ ᱟᱭᱢᱟ ᱡᱟᱭᱜᱟ ᱠᱚᱨᱮᱜᱮ ᱟᱞᱮ ᱱᱚᱣᱟ ᱠᱚᱨᱮᱜᱮ ᱚᱱᱠᱟ ᱵᱟᱜᱟᱱ ᱠᱟᱜᱼᱟ ᱠᱚ ᱱᱟᱦᱟᱸᱜ ᱩᱞ ᱠᱚ ᱠᱟᱱᱴᱷᱟᱲ ᱠᱚᱠᱚ ᱵᱟᱜᱟᱱ ᱠᱟᱜ-ᱟ
ᱟᱪᱪᱷᱟ ᱢᱟᱱᱮ ᱠᱟᱱᱴᱷᱟᱲ ᱠᱚᱠᱚ ᱵᱟᱜᱟᱱ ᱠᱟᱜᱼᱟ
ᱦᱩᱸ ᱦᱩᱸ ᱠᱟᱱᱴᱷᱟᱲ ᱠᱚᱦᱚᱸ ᱠᱚ ᱵᱟᱜᱟᱱ ᱠᱟᱜᱼᱟ ᱩᱞ ᱠᱚᱦᱚᱸ ᱠᱚ ᱵᱟᱜᱟᱱ ᱠᱟᱜᱼᱟ
ᱚ ᱦᱮᱸ ᱠᱤᱱᱛᱩ ᱟᱞᱮ ᱥᱮᱫ ᱫᱚ ᱦᱟᱸᱜ ᱧᱮᱞᱚᱜᱼᱟ ᱡᱟᱹᱥᱛᱤ ᱩᱞ ᱵᱟᱜᱟᱱ ᱜᱮ ᱠᱤᱱᱛᱩ ᱠᱟᱱᱴᱷᱟᱲ ᱫᱚ ᱦᱟᱸᱜ ᱚᱲᱟᱜ ᱢᱟᱱᱮ ᱚᱲᱟᱜ ᱥᱩᱨ ᱥᱩᱯᱩᱨ ᱠᱚᱨᱮᱜ ᱜᱮ ᱢᱮᱱᱟᱜᱼᱟ ᱚᱱᱠᱟ ᱫᱚ ᱦᱟᱸᱜ ᱵᱟᱠᱚ ᱵᱟᱜᱟᱱ ᱠᱟᱜᱼᱟ
ᱦᱮᱸ ᱦᱮᱸ ᱦᱮᱸ
ᱦᱮᱸ
ᱚᱱᱮ ᱟᱞᱮ ᱱᱚᱣᱟ ᱠᱚᱨᱮ ᱵᱟᱜᱟᱱ ᱫᱚ ᱮᱠᱪᱮᱞᱤ ᱵᱟᱝ ᱢᱟᱱᱮ ᱚᱱᱠᱟ ᱡᱟᱭᱜᱟ ᱠᱚᱨᱮ ᱜᱮᱠᱚ ᱨᱚᱦᱚᱭ ᱠᱟᱜᱼᱟ ᱟᱞᱮ ᱠᱚᱣᱟᱜ ᱟᱞᱮᱭᱟᱜ ᱜᱮ ᱢᱮᱱᱟᱜ-ᱟ ᱠᱟᱜ ᱚᱝᱠᱟ, ᱵᱟᱲᱜᱤ ᱞᱟᱛᱟᱨ ᱠᱚᱨᱮᱜᱮ ᱚᱱᱠᱟ ᱡᱟᱭᱜᱟ ᱠᱚ ᱢᱮᱱᱟᱜ ᱠᱟᱜ-ᱟ ᱛᱚ ᱠᱟᱱᱴᱷᱟᱲ ᱞᱮ ᱨᱚᱦᱚᱭ ᱵᱟᱜᱟᱱ ᱠᱟᱜᱼᱟ ᱚᱱᱟ ᱠᱚᱜᱮ,
ᱟᱪᱪᱷᱟ ᱟᱪᱪᱷᱟ
ᱦᱮᱸ ᱛᱟᱦᱚᱞᱮ ᱠᱟᱱᱴᱷᱟᱲᱮᱢ ᱞᱟᱹᱭ ᱠᱮᱫ ᱛᱮ ᱤᱧ ᱫᱤᱥᱟᱹ ᱠᱤᱫᱟᱹᱧ ᱛᱟᱦᱚᱞᱮ ᱟᱯᱮᱥᱮᱫ ᱛᱚ ᱨᱚᱡᱚ ᱥᱮ ᱚᱢᱵᱚᱵᱚᱛᱤ ᱢᱟᱱᱮ ᱚᱠᱟᱴᱟᱜ ᱯᱮ ᱢᱟᱱᱟᱣ ᱜᱮᱭᱟ?
ᱟᱢᱵᱟᱵᱚᱛᱤ ᱨᱚᱡᱚ ᱫᱚ ᱵᱟᱝ᱾
ᱚ ᱟᱪᱪᱷᱟ ᱦᱮᱸ ᱟᱨ ᱟᱞᱮ ᱛᱚ ᱟᱞᱮ ᱫᱚ ᱩᱲᱤᱥᱥᱟ ᱡᱟᱯᱟᱜ ᱦᱚᱲ ᱠᱟᱱᱟᱞᱮ ᱛᱟᱦᱚᱞᱮ ᱟᱞᱮ ᱫᱚ ᱟᱸᱼᱼ ᱚᱢᱵᱚᱵᱚᱛᱤ ᱫᱚ ᱵᱟᱞᱮ ᱢᱟᱱᱟᱣ ᱜᱮᱭᱟ, ᱨᱚᱡᱚ ᱜᱮ ᱡᱟᱹᱥᱛᱤ ᱞᱮ ᱢᱟᱱᱟᱣᱟ᱾
ᱟᱪᱪᱷᱟ
ᱦᱮᱸ ᱢᱟᱱᱮ ᱡᱩᱫᱤᱭᱳ ᱩᱲᱤᱥᱥᱟ ᱨᱮᱫᱚ ᱚᱲᱟᱜ ᱵᱟᱝ ᱠᱟᱱᱟ ᱭᱮᱥᱴ ᱵᱮᱝᱜᱚᱞ ᱨᱮᱜᱮ ᱠᱤᱱ ᱛᱚ ᱟᱞᱮ ᱫᱚ ᱩᱲᱤᱥᱥᱟ ᱠᱟᱪᱷᱟ - ᱠᱟᱪᱷᱤ ᱦᱚᱲ ᱚᱱᱟ ᱥᱩᱨ - ᱥᱩᱯᱩᱨ ᱦᱚᱲ᱾
ᱦᱮᱸ ᱦᱮᱸ
ᱦᱮᱸ ᱟ ᱛᱟᱦᱞᱮ ᱟᱯᱮ ᱥᱮᱫ ᱫᱚ ᱚᱱᱟ ᱟᱸᱵᱟᱸᱼᱼ ᱛᱤ ᱨᱮᱫᱚ ᱪᱮᱫ ᱠᱚ ᱡᱟᱹᱥᱛᱤ ᱯᱮ ᱡᱚᱢ ᱧᱩᱭ ᱜᱮᱭᱟ?
ᱳᱭ ᱱᱚᱣᱟ ᱡᱚᱼᱵᱤᱞᱤ ᱜᱮ ᱯᱳᱭᱞᱳ ᱢᱟᱱᱮ ᱟᱸᱵᱟᱸ ᱵᱩᱛᱤ ᱡᱟᱦᱟᱸ ᱠᱟᱱᱟ ᱟᱸᱵᱟᱸᱵᱚᱛᱤ ᱫᱚᱼᱼ ᱢᱤᱫᱴᱟᱱ ᱢᱟᱱᱮ ᱡᱚ ᱵᱤᱞᱤ ᱡᱟᱦᱟᱸ ᱠᱟᱸᱱᱴᱷᱟᱲ ᱯᱚᱨᱚᱵᱽ ᱠᱚ ᱢᱮᱱ ᱫᱚ᱾
ᱦᱮᱸ ᱦᱮᱸ
ᱚᱠᱚᱭ ᱠᱚ ᱫᱚ ᱠᱟᱸᱱᱴᱷᱟᱲ ᱯᱚᱨᱚᱵᱽ ᱱᱚᱝᱠᱟ ᱡᱮᱦᱤᱞᱳᱜ ᱟᱸᱢᱵᱟᱸᱵᱚᱛᱤ ᱢᱟᱱᱮ ᱟᱥᱟᱲ ᱵᱚᱸᱜᱟ ᱵᱚᱞᱚᱱᱟᱼᱼ
ᱦᱮᱸ
ᱩᱱ ᱦᱤᱞᱳᱜ ᱜᱮᱛᱚ ᱱᱟᱦᱟᱜ ᱟᱸᱢᱵᱟᱸᱵᱚᱛᱤ ᱠᱚ ᱢᱟᱱᱟᱣᱟ ᱛᱚ ᱟᱨ ᱱᱚᱛᱮ ᱢᱤᱫᱴᱮᱱᱼᱼ ᱚᱝᱠᱟ ᱢᱟᱱᱮ ᱮᱱᱮᱡ ᱥᱮᱸᱨᱮᱸᱧ ᱠᱚ ᱦᱩᱭᱩᱜ ᱜᱮᱭᱟ ᱚᱱᱠᱟ ᱢᱟᱱᱮᱼᱼ ᱯᱟᱛᱟ ᱮᱱᱮᱡᱽ ᱠᱚ ᱦᱩᱭᱩᱜ ᱜᱮᱭᱟ ᱯᱳᱭᱞᱳ ᱫᱤᱱ ᱦᱤᱞᱳᱜ ᱜᱮ᱾
ᱟᱪᱪᱷᱟ
ᱯᱚᱨᱚᱵᱽ ᱮᱱᱮᱡᱽ ᱠᱚᱠᱚ ᱫᱚᱦᱚᱭ ᱜᱮᱭᱟ ᱢᱟᱱᱮ ᱥᱟᱱᱟᱢ ᱦᱚᱲ ᱜᱮᱠᱚ ᱪᱟᱞᱟᱜᱼᱟ, ᱯᱩᱡᱟᱹᱭᱟᱠᱚ ᱟᱨ ᱚᱱᱠᱟ ᱮᱱᱮᱡᱽ ᱥᱮᱸᱨᱮᱸᱧ ᱦᱩᱭᱩᱜ ᱜᱮᱭᱟ᱾ ᱟᱭᱢᱟ ᱡᱟᱭᱜᱟ ᱨᱮᱱ ᱚᱸᱰᱮ ᱥᱟᱹᱜᱤᱧ ᱥᱟᱹᱜᱤᱧ ᱨᱮᱱ ᱦᱚᱲ ᱠᱚᱠᱚ ᱦᱤᱡᱩᱜ ᱜᱮᱭᱟ᱾ ᱟᱨ ᱟᱸᱵᱟᱸᱵᱩᱛᱤᱼᱼ ᱫᱚ ᱟᱱᱟ ᱡᱟᱸᱦᱟᱸ ᱠᱟᱸᱱᱴᱷᱟᱲ ᱠᱚ ᱩᱞ ᱠᱚ ᱚᱱᱟ ᱠᱚ ᱯᱩᱭᱞᱩ ᱱᱚᱛᱮ ᱫᱚ ᱢᱟᱱᱮᱼᱼ ᱯᱩᱡᱟᱹ ᱞᱮᱠᱟᱛᱮ ᱢᱟᱱᱮ ᱵᱚᱸᱜᱟ ᱵᱩᱨᱩ ᱞᱮᱠᱟᱛᱮ ᱠᱟᱹᱴᱤᱡ ᱠᱚ ᱡᱚᱢ ᱵᱟᱲᱟᱭᱟ ᱟᱨ ᱠᱚ ᱨᱟᱹᱥᱠᱟᱹᱭᱟ ᱥᱟᱱᱟᱢ ᱦᱚᱲᱜᱮ ᱢᱟᱱᱮ ᱚᱱᱟ ᱫᱚ ᱢᱤᱫᱴᱮᱱ ᱨᱟᱹᱥᱼᱼ ᱨᱟᱹᱥᱠᱟᱹ ᱞᱮᱠᱟᱛᱮ ᱨᱟᱹᱥᱠᱟᱹ ᱞᱮᱠᱟᱛᱮ ᱟᱥᱟᱲ ᱵᱚᱸᱜᱟ ᱫᱤᱱ᱾ ᱢᱟᱱᱮ ᱦᱟᱲᱟᱢ ᱠᱩᱧ ᱟᱸᱡᱚᱢ ᱵᱟᱲᱟ ᱠᱟᱜ ᱠᱚᱣᱟ᱾ ᱚᱝᱠᱟ ᱠᱚ ᱞᱟᱹᱭᱟ ᱟᱨ ᱚᱱᱟ ᱠᱚ ᱡᱚᱢ ᱚᱱᱟ ᱠᱚ ᱯᱚᱨᱚᱵᱽ ᱠᱚ ᱯᱟᱨᱚᱢ ᱵᱟᱲᱟ ᱠᱟᱛᱮᱫ ᱜᱮᱼᱼ